ᱦᱮᱞᱳ
ᱦᱚᱭ ᱫᱟᱫᱟ ᱪᱮᱫ ᱞᱮᱠᱟ ᱢᱮᱱᱟᱜ ᱢᱮᱭᱟ
ᱦᱳᱭ ᱵᱚᱭᱦᱟ ᱱᱟᱯᱟᱭ ᱜᱮ ᱟᱢᱜᱮ ᱚᱠᱟ ᱞᱮᱠᱟ
ᱤᱧ ᱦᱚᱸ ᱱᱟᱯᱟᱭ ᱜᱮ ᱢᱤᱱᱟᱹᱧᱟ ᱱᱤᱛ ᱫᱷᱟᱹᱵᱤᱡ ᱛᱚ ᱟᱢᱟᱜ ᱛᱷᱩᱢ ᱟᱥᱤᱥ ᱫᱩᱞᱟᱹᱲ ᱛᱮᱫᱚ ᱮᱠᱷᱚᱱ ᱫᱚ ᱱᱟᱯᱟᱭ ᱜᱮ ᱢᱤᱱᱟᱹᱧ ᱠᱟᱹᱫᱤᱧᱟ ᱟᱫᱚ ᱦᱟᱸᱜ ᱜᱟᱯᱟ ᱢᱮᱭᱟᱝ ᱥᱮᱫ ᱡᱩᱫᱤ ᱡᱟᱦᱟᱱᱟᱜ ᱚᱥᱩᱵᱤᱫᱟ ᱦᱩᱭᱩᱜ ᱠᱷᱟᱡ ᱫᱚ ᱟᱫᱚ ᱚᱱᱟ ᱫᱚ ᱵᱟᱹᱧ ᱞᱟᱹᱭ ᱫᱟᱲᱮᱭᱟᱜᱼᱟ ᱛᱚ ᱦᱟᱸᱜ
ᱛᱟᱦᱚᱞᱮ ᱡᱚᱢ ᱠᱚ ᱦᱩᱭ ᱱᱟᱥᱮ ᱵᱟᱝ
ᱦᱳᱭ ᱡᱚᱢ ᱠᱚᱫᱚ ᱦᱩᱭ ᱠᱟᱱᱟ ᱡᱚᱢ ᱠᱟᱛᱮᱫ ᱜᱤᱧ ᱜᱤᱛᱤᱡ ᱡᱤᱨᱟᱹᱣ ᱠᱟᱱᱟ
ᱟᱪᱪᱷᱟ
ᱟᱫᱚ ᱤᱧᱟᱹᱜ ᱯᱩᱥᱴᱟᱹᱣ ᱥᱟᱺᱦᱤᱡ ᱟᱲᱟᱝ ᱟᱸᱡᱚᱢᱚᱜ ᱠᱟᱱᱟ ᱛᱚ
ᱦᱳᱭ ᱦᱳᱭ ᱟᱸᱡᱚᱢᱚᱜ ᱠᱟᱱᱟ
ᱟᱪᱪᱷᱟ ᱟᱪᱪᱷᱟ
ᱟᱨ ᱛᱟᱦᱚᱞᱮ ᱫᱟᱫᱟ ᱪᱮᱫ ᱠᱚᱢ ᱪᱤᱠᱟᱹᱭᱮᱫᱼᱟ
ᱪᱤᱠᱟᱹ ᱵᱚᱞᱛᱮ ᱱᱚᱜᱼᱚᱭ ᱥᱮᱛᱟᱜ ᱨᱮᱦᱚᱸ ᱵᱮᱨᱮᱫ ᱠᱟᱛᱮᱜ ᱡᱚᱢ ᱧᱩ ᱠᱟᱛᱮᱜ ᱚᱱᱠᱟᱜᱮ ᱚᱞᱚᱜ ᱯᱟᱲᱦᱟᱣ ᱱᱟᱥᱮᱧ ᱫᱩᱲᱩᱵ ᱠᱟᱱᱟ ᱟᱨᱦᱚᱸ ᱡᱟᱹᱯᱤᱫ ᱛᱤᱧ ᱟᱨᱚᱧ ᱵᱮᱨᱮᱫ ᱠᱟᱱᱟ ᱫᱟᱠᱟ ᱠᱚᱧ ᱡᱚᱢᱮᱫᱼᱟ ᱟᱨ ᱦᱚᱸ ᱱᱚᱜᱼᱚᱭ ᱠᱮᱫᱚᱜ ᱠᱟᱛᱮᱫ ᱤᱧ ᱜᱤᱛᱤᱡ ᱠᱟᱱᱟ ᱟᱢᱜᱮ ᱪᱮᱫ ᱠᱚᱢ ᱪᱤᱠᱟᱭᱫᱟ ᱫᱤᱱᱟᱹᱢ ᱫᱤᱱ
ᱤᱧᱦᱚᱸ ᱚᱱᱠᱟ ᱫᱚ ᱪᱮᱫ ᱜᱮ ᱵᱟᱝ ᱱᱚᱜᱼᱚᱭ ᱡᱚᱢ ᱠᱟᱛᱮᱜ ᱫᱩᱲᱩᱵ ᱦᱩᱭ ᱟᱠᱟᱱᱟ
ᱟᱪᱪᱷᱟ ᱟᱪᱪᱷᱟ ᱛᱟᱦᱚᱞᱮ ᱠᱷᱟᱱ ᱚᱞᱚᱜ ᱯᱟᱲᱦᱟᱣ ᱠᱚᱫᱚ ᱛᱤᱱ ᱥᱟᱺᱜᱤᱧ ᱱᱟᱯᱟᱭ ᱜᱮᱛᱚ
ᱦᱳᱭ ᱱᱟᱯᱟᱭ ᱜᱮ
ᱟᱪᱪᱷᱟ ᱟᱪᱪᱷᱟ
ᱦᱮᱸ
ᱛᱮᱦᱤᱱ ᱫᱚ ᱪᱮᱫ ᱞᱮᱠᱟᱭ ᱫᱟᱜ ᱡᱟᱲᱤ ᱠᱮᱫᱟ ᱟᱯᱮ ᱥᱮᱫ ᱫᱚ
ᱫᱟᱜ ᱡᱟᱹᱲᱤ ᱫᱚ ᱱᱚᱜ-ᱚᱭ ᱟᱹᱰᱤ ᱡᱳᱨ ᱜᱮ ᱫᱟᱜ ᱡᱟᱹᱲᱤ ᱠᱮᱜ-ᱟᱭ ᱛᱮᱦᱮᱧ ᱫᱚ ᱟᱫᱚ ᱟᱯᱮ ᱥᱮᱱ ᱜᱮ
ᱟᱞᱮ ᱥᱮᱫ ᱦᱚᱸ ᱛᱮᱦᱤᱧ ᱫᱚ ᱵᱩᱜᱤ ᱜᱮ ᱫᱟᱜ ᱡᱟᱹᱲᱤᱭᱟᱠᱟᱜ-ᱟ ᱚᱭ ᱠᱷᱮᱛ ᱵᱟᱹᱫᱽ ᱠᱚ ᱡᱚᱛᱚᱜᱮ ᱰᱩᱵᱩᱡ ᱟᱠᱟᱱᱟ ᱚᱱᱟ ᱜᱟᱯᱟ ᱢᱮᱭᱟᱝ ᱥᱮᱫ ᱡᱩᱫᱤ ᱟᱨᱦᱚᱸ ᱚᱱᱠᱟᱜᱮ ᱵᱟᱹᱲᱛᱤ ᱥᱤᱛᱩᱝ ᱠᱷᱟᱡ ᱫᱚ ᱚᱱᱟ ᱠᱚᱫᱚ ᱟᱸᱡᱮᱫᱚᱜ-ᱟ ᱦᱟᱸᱜ
ᱦᱳᱭ ᱦᱳᱭ ᱟᱫᱚ ᱦᱚᱞᱟ ᱫᱚᱭ ᱫᱟᱜ ᱞᱮᱭᱟᱭ
ᱦᱚᱞᱟ ᱫᱚ ᱵᱟᱭ ᱫᱟᱜ ᱠᱟᱫᱟ ᱦᱚᱞᱟ ᱫᱚ ᱥᱩᱫᱷᱩ ᱱᱟᱥᱮ ᱱᱟᱥᱮ ᱚᱛ ᱞᱚᱦᱚᱜ ᱞᱮᱠᱟᱭ ᱫᱟᱜ ᱟᱠᱟᱫ ᱛᱟᱦᱮᱸᱱᱟ
ᱟᱪᱪᱷᱟ ᱟᱪᱪᱷᱟ
ᱪᱮᱫ ᱞᱮᱠᱟ
ᱟᱞᱮ ᱥᱮᱱ ᱦᱚᱸ ᱚᱱᱠᱟ ᱦᱚᱞᱟ ᱫᱚ ᱦᱚᱞᱟ ᱦᱚᱸ ᱟᱹᱰᱤ ᱡᱳᱨ ᱜᱮ ᱫᱟᱜ ᱞᱮᱦ-ᱟᱭ ᱛᱮᱦᱮᱧ ᱦᱚᱸ ᱚᱱᱠᱟ ᱜᱮ ᱫᱟᱜ ᱠᱮᱜᱟᱭ ᱞᱟᱦᱟ ᱫᱚ ᱚᱱᱠᱟ ᱫᱚ ᱵᱟᱭ ᱫᱟᱜ ᱟᱠᱟᱫ ᱛᱟᱦᱮᱱᱟ ᱚᱱᱟ ᱠᱷᱟᱹᱛᱤᱨ ᱚᱱᱠᱟ ᱞᱟᱦᱟ ᱧᱚᱜ ᱫᱚ ᱟᱹᱰᱤ ᱡᱳᱨ-ᱮ ᱥᱤᱛᱩᱝ ᱮ ᱛᱟᱦᱮᱱᱟ
ᱟᱪᱪᱷᱟ ᱟᱪᱪᱷᱟ ᱛᱟᱦᱚᱞᱮ ᱛᱮᱦᱤᱧ ᱫᱚ ᱡᱟᱹᱱᱤᱡ ᱠᱤ ᱦᱩᱰᱩᱨ ᱵᱤᱡᱽᱞᱤ ᱠᱟᱜ ᱜᱮᱭᱟᱭ
ᱦᱳᱭ ᱦᱳᱭ ᱟᱹᱰᱤ ᱡᱳᱨ
ᱟᱞᱮ ᱥᱮᱫ ᱦᱚᱸ ᱟᱹᱰᱤ ᱜᱷᱟᱹᱲᱤᱡ ᱜᱮ ᱦᱩᱰᱩᱨ ᱵᱤᱡᱽᱞᱤ ᱠᱟᱜ-ᱟ ᱡᱟᱹᱱᱤᱡ ᱠᱷᱟᱱ ᱱᱚᱣᱟ ᱚᱠᱟ ᱫᱷᱟᱨᱮ ᱯᱟᱥᱮ ᱜᱮ ᱧᱩᱨ ᱠᱟᱱᱟ ᱦᱟᱸᱜ ᱚᱱᱠᱟ ᱜᱮ ᱢᱚᱱᱮ ᱫᱚ ᱦᱩᱭᱩᱜ ᱠᱟᱱᱟ
ᱟᱪᱪᱷᱟ ᱛᱟᱦᱚᱞᱮ ᱫᱟᱫᱟ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟ ᱦᱩᱭ ᱟᱠᱟᱱᱟ
ᱞᱟᱦᱟ ᱫᱚ ᱱᱚᱜ-ᱚᱭ ᱛᱚ ᱠᱤᱪᱷᱩ ᱫᱤᱱ ᱞᱟᱦᱟ ᱜᱮ ᱟᱢᱵᱟᱵᱚᱹᱛᱤ ᱯᱚᱨ ᱜᱮ ᱦᱟᱸᱜ ᱞᱮ ᱚᱱᱟ ᱪᱟᱨᱟ ᱠᱚᱫᱚᱞᱮ ᱜᱤᱰᱤ ᱟᱠᱟᱫᱟ ᱛᱚ ᱚᱱᱟᱜᱮ ᱱᱚᱜ-ᱚᱭ ᱵᱟᱹᱭ ᱵᱟᱹᱭᱛᱮ ᱚᱢᱚᱱᱚᱜ ᱠᱟᱱᱟ ᱦᱟᱸᱜ ᱛᱟᱨᱯᱚᱨ ᱡᱩᱫᱤ ᱫᱟᱜ ᱠᱚ ᱚᱱᱠᱟ ᱥᱟᱸᱜᱮ ᱞᱮᱠᱷᱟᱡ ᱫᱚ ᱦᱟᱸᱜ ᱠᱷᱮᱛ ᱠᱚ ᱯᱟᱲᱟᱜ ᱦᱩᱭᱩᱜ-ᱟ ᱟᱫᱚ ᱟᱯᱮᱜᱮ ᱛᱤᱱ ᱥᱟᱺᱜᱤᱧ ᱠᱮᱫᱟ ᱯᱮ
ᱟᱞᱮ ᱦᱚᱸ ᱚᱱᱠᱟ ᱪᱟᱥ ᱠᱟᱹᱢᱤ ᱫᱚ ᱩᱱᱫᱤᱱ ᱫᱚ ᱟᱞᱮᱥᱮᱱ ᱫᱚ ᱵᱟᱭ ᱫᱟᱜ ᱠᱟᱜ-ᱟ ᱛᱚ ᱛᱟᱦᱚᱞᱮ ᱠᱷᱟᱱ ᱫᱚ ᱩᱱᱫᱤᱱ ᱫᱚ ᱪᱟᱥ ᱛᱚᱞᱟ ᱠᱚᱫᱚ ᱵᱟᱝ ᱜᱤᱰᱤ ᱦᱩᱭ ᱟᱠᱟᱱᱟ ᱱᱚᱜ-ᱚᱭ ᱱᱤᱛᱚᱜ ᱜᱮ ᱜᱤᱰᱤ ᱦᱩᱭᱩᱜ-ᱟ ᱟᱫᱚ ᱟᱞᱮ ᱥᱮᱱ ᱫᱚ ᱫᱟᱜ ᱨᱮᱱᱟᱜ ᱟᱹᱰᱤ ᱟᱱᱟᱴ ᱜᱮᱭᱟ
ᱟᱪᱪᱷᱟ ᱟᱪᱪᱷᱟ ᱟᱫᱚ ᱱᱟᱯᱟᱭ ᱜᱮ ᱡᱟᱹᱱᱤᱡ ᱠᱷᱟᱱ ᱫᱟᱜ ᱠᱮᱫᱟᱭ ᱟᱫᱚ ᱛᱟᱦᱚᱞᱮ ᱵᱟᱠᱷᱟᱡ ᱫᱚ ᱟᱨᱚᱢᱵᱚᱭ ᱯᱮ ᱦᱟᱸᱜ ᱜᱟᱯᱟ ᱢᱮᱭᱟᱝ ᱠᱷᱚᱡ ᱫᱚ ᱪᱟᱥ ᱵᱟᱹᱫᱽ ᱨᱮ ᱦᱳᱭ ᱟᱫᱚ ᱪᱟᱥ-ᱵᱟᱥ ᱠᱚᱫᱚ ᱟᱯᱮ ᱫᱚ ᱪᱮᱫ ᱞᱮᱠᱟ ᱦᱚᱨᱟ ᱫᱚᱯᱮ ᱪᱟᱥ-ᱟ ᱦᱟᱸᱜ
ᱟᱫᱚ ᱪᱟᱥᱵᱟᱥ ᱞᱟᱹᱭ ᱛᱮᱫᱚ ᱟᱞᱮ ᱥᱮᱱ ᱫᱚ ᱱᱚᱝᱠᱟ ᱱᱚᱜ-ᱚᱭ ᱥᱮᱨᱢᱟ ᱫᱟᱜ ᱡᱟᱹᱲᱤ ᱵᱷᱚᱨᱥᱟ ᱨᱮᱜᱤ ᱚᱱᱠᱟ ᱥᱮᱨᱢᱟ ᱫᱟᱜ ᱪᱷᱟᱲᱟ ᱫᱚ ᱚᱱᱠᱟ ᱫᱚ ᱫᱟᱜ ᱨᱮᱱᱟᱜ ᱵᱮᱵᱚᱥᱛᱷᱟ ᱫᱚ ᱵᱟᱹᱱᱩᱜ-ᱟ
ᱦᱳᱭ ᱦᱳᱭ ᱟᱹᱰᱤ ᱱᱚᱣᱟ ᱢᱟ ᱠᱟᱛᱷᱟ ᱢᱟ ᱥᱟᱹᱨᱤ ᱠᱟᱱ ᱜᱮ ᱟᱫᱚ ᱟᱞᱮ ᱥᱮᱫ ᱫᱚ ᱱᱚᱝᱠᱟᱣ ᱠᱟᱱᱟ
ᱦᱳᱭ ᱦᱳᱭ ᱫᱟᱫᱟ ᱞᱟᱹᱭ ᱢᱮ
ᱠᱷᱮᱛ ᱵᱟᱹᱫᱽ ᱨᱮ ᱫᱟᱜ ᱢᱟ ᱛᱤᱸᱜᱩ ᱫᱚ ᱛᱤᱸᱜᱩᱱ ᱜᱮᱭᱟ ᱢᱟᱱᱮ ᱚᱱᱠᱟ ᱫᱚ ᱜᱚᱴᱟ ᱜᱮ ᱥᱚᱢᱟᱱ ᱜᱮ ᱛᱟᱞᱮᱭᱟ ᱛᱚ ᱫᱟᱜ ᱞᱮᱠᱷᱟᱡ ᱫᱚ ᱡᱚᱛᱚ ᱜᱮ ᱰᱩᱵᱩᱡᱚᱜ-ᱟ ᱟᱨ ᱚᱱᱠᱟᱜᱮ ᱱᱟᱹᱭ ᱠᱚᱦᱚᱸ ᱢᱮᱱᱟᱜ ᱟᱠᱟᱫ ᱛᱟᱞᱮᱭᱟ ᱪᱮᱱᱮᱞ ᱠᱚᱦᱚᱸ ᱢᱮᱱᱟᱜ ᱟᱠᱟᱫᱟ ᱢᱟᱱᱮ ᱫᱟᱜ ᱨᱮᱱᱟᱜ ᱫᱚ ᱚᱱᱠᱟ ᱞᱮᱠᱟ ᱮᱴᱠᱮᱴᱚᱬᱮ ᱫᱚ ᱵᱟᱝ ᱦᱩᱭᱩᱜ ᱛᱟᱞᱮᱭᱟ ᱟᱯᱮ ᱥᱮᱫ ᱜᱮ ᱪᱮᱫ ᱞᱮᱠᱟ ᱠᱷᱮᱛ ᱵᱟᱹᱛ ᱨᱮᱱᱟᱜ
ᱛᱟᱦᱚᱞᱮ ᱠᱷᱟᱱ ᱫᱚ ᱟᱯᱮ ᱥᱮᱱ ᱫᱚ ᱚᱱᱠᱟ ᱫᱟᱜ ᱨᱮᱱᱟᱜ ᱟᱱᱟᱴ ᱫᱚ ᱵᱟᱝ ᱦᱩᱭᱩᱜᱼᱟ
ᱵᱟᱝ ᱵᱟᱝ ᱫᱟᱜ ᱠᱚᱨᱮᱱᱟᱜ ᱫᱚ ᱟᱱᱟᱴ ᱫᱚ ᱵᱟᱝ ᱦᱩᱭᱩᱜᱼᱟ
ᱟᱪᱪᱷᱟ ᱟᱞᱮᱥᱮᱫ ᱫᱚ ᱞᱟᱹᱭ ᱞᱮᱠᱷᱟᱱ ᱫᱟᱜ ᱨᱮᱱᱟᱜ ᱟᱱᱟᱴ ᱫᱚ ᱟᱹᱰᱤ ᱜᱮ ᱢᱮᱱᱟᱜᱼᱟ ᱚᱱᱠᱟ ᱥᱮᱨᱢᱟ ᱫᱟᱜ ᱵᱟᱝᱠᱷᱟᱱ ᱫᱚ ᱪᱮᱫ ᱜᱮ ᱵᱟᱝ ᱦᱩᱭᱩᱜᱼᱟ
ᱦᱳᱭ ᱦᱳᱭ ᱟᱫᱚᱜ ᱚᱛ ᱠᱚ ᱥᱚᱢᱟᱱ ᱜᱮᱭᱟ ᱥᱮ ᱜᱷᱩᱴᱩ ᱜᱮᱭᱟ ᱫᱷᱤᱨᱤ ᱜᱮᱭᱟ
ᱦᱳᱭ ᱦᱳᱭ ᱟᱫᱚ ᱚᱱᱟ ᱠᱚᱦᱚᱸ ᱥᱚᱢᱟᱱ ᱫᱚ ᱥᱚᱢᱟᱱ ᱜᱮ
ᱟᱪᱪᱷᱟ ᱟᱪᱪᱷᱟ
ᱦᱳᱭ ᱛᱟᱦᱚᱞᱮ ᱦᱩᱲᱩ ᱠᱚ ᱥᱟᱶᱛᱮ ᱟᱨ ᱪᱮᱫ ᱠᱚᱯᱮ ᱪᱟᱥ ᱜᱮᱭᱟ ᱫᱟᱫᱟ ᱟᱯᱮ ᱫᱚ
ᱦᱳᱭ ᱦᱩᱲᱩ ᱠᱚ ᱥᱟᱶ ᱛᱮᱫᱚ ᱫᱟᱜ ᱫᱤᱱ ᱫᱚ ᱱᱚᱜᱠᱟ ᱜᱮ ᱦᱩᱲᱩ ᱠᱚᱜᱮᱞᱮ ᱪᱟᱥᱟ ᱟᱫᱚ ᱮᱴᱟᱜ ᱫᱤᱱ ᱱᱚᱝᱠᱟ ᱨᱟᱵᱟᱝ ᱫᱤᱱ ᱥᱮ ᱦᱳᱲᱳ ᱠᱚ ᱨᱟᱠᱟᱵ ᱠᱟᱛᱮᱫ ᱫᱚ ᱦᱟᱸᱜ ᱟᱹᱞᱩ ᱠᱚ ᱚᱱᱠᱟ ᱤᱭᱟᱹ ᱠᱚ ᱩᱛᱩ ᱥᱚᱵᱡᱤ ᱠᱚᱞᱮ ᱪᱟᱥ ᱵᱟᱲᱟᱭ ᱜᱮᱭᱟ
ᱟᱪᱪᱷᱟ
ᱟᱯᱮᱜᱮ ᱪᱤᱫ ᱠᱚᱯᱮ ᱪᱟᱥᱟ
ᱟᱞᱮ ᱦᱚᱸ ᱚᱱᱠᱟ ᱫᱚ ᱪᱟᱥ ᱞᱟᱹᱭ ᱛᱮᱫᱚ ᱱᱤᱛᱚᱜ ᱫᱚ ᱚᱝᱠᱟ ᱵᱤᱞᱟᱹᱛᱤ ᱵᱮᱸᱜᱟᱲ ᱠᱚ ᱢᱮᱱᱟᱜᱼᱟ ᱢᱟᱹᱨᱤᱪ ᱠᱚ
ᱟᱪᱪᱷᱟ ᱟᱪᱪᱷᱟ
ᱵᱟᱡᱟᱨ ᱨᱮ ᱟᱠᱷᱨᱤᱧ ᱞᱟᱹᱜᱤᱫ ᱫᱚ ᱵᱟᱝ ᱚᱱᱠᱟ ᱚᱲᱟᱜ ᱨᱮ ᱡᱚᱢ ᱞᱟᱹᱜᱤᱫ ᱜᱮ
ᱱᱚᱣᱟᱫᱚ ᱚᱱᱟ ᱜᱚᱢ ᱠᱚ ᱵᱟᱯᱮ ᱪᱟᱥᱟ ᱟᱯᱮ ᱫᱚ
ᱵᱟᱝ ᱵᱟᱝ ᱜᱚᱢ ᱠᱚᱫᱚ ᱵᱟᱝ ᱪᱟᱹᱥ ᱦᱩᱭᱩᱜ ᱟ
ᱜᱚᱢ ᱠᱤᱝᱵᱟ ᱡᱚᱱᱰᱨᱟ
ᱵᱟᱝ ᱵᱟᱝ ᱚᱱᱮ ᱛᱩᱲᱤ ᱠᱚ ᱪᱟᱹᱥ ᱦᱩᱭᱩᱜ ᱛᱟᱦᱮᱱᱟ
ᱦᱳᱭ ᱦᱳᱭ ᱛᱩᱲᱤ ᱫᱚ ᱟᱹᱰᱤ ᱱᱟᱯᱟᱭ ᱡᱤᱱᱤᱥ ᱠᱟᱱ ᱜᱮᱭᱟ ᱢᱟᱱᱮ ᱛᱩᱲᱤ ᱠᱚ ᱪᱟᱥ ᱠᱟᱛᱮ ᱱᱚᱜ ᱚᱭ ᱱᱚᱣᱟ ᱠᱚ ᱵᱚᱱ ᱞᱮᱱ ᱠᱟᱛᱮᱫ ᱵᱚᱱ ᱩᱰᱩᱠ ᱞᱮᱠᱷᱟᱡ ᱛᱚ ᱚᱱᱠᱟ ᱫᱤᱱᱟᱹᱢ ᱫᱤᱱ ᱡᱤᱭᱚᱱ ᱨᱮ ᱟᱵᱚᱜᱮ ᱚᱡᱚᱜ ᱠᱤᱝᱵᱟ ᱡᱚᱢ ᱦᱚᱸ ᱜᱟᱱᱚᱜ ᱛᱟᱵᱚᱱᱟ ᱥᱮ ᱟᱞᱮ ᱦᱚᱸᱞᱮ ᱪᱟᱥ ᱜᱮᱭᱟ ᱟᱫᱚ ᱠᱤ ᱫᱟᱫᱟ ᱱᱚᱜᱼᱚᱭ ᱡᱮ ᱯᱮ ᱢᱮᱱᱫᱟ ᱡᱚᱱᱰᱨᱟ ᱥᱮ ᱜᱚᱢ ᱠᱚᱫᱚ ᱟᱯᱮ ᱥᱮᱫ ᱜᱚᱢ ᱫᱚ ᱮᱠᱟᱞ ᱪᱟᱥ ᱞᱟᱹᱠᱛᱤ
ᱦᱳᱭ ᱟᱫᱚ ᱞᱟᱹᱠᱛᱤ ᱫᱚ ᱞᱟᱹᱠᱛᱤ ᱠᱟᱱᱟ ᱢᱮᱱᱠᱷᱟᱱ ᱟᱫᱚ ᱚᱱᱠᱟ ᱪᱟᱥ ᱫᱚ ᱪᱟᱥ ᱜᱮᱭᱟᱠᱚ ᱟᱫᱚ ᱟᱞᱮ ᱫᱚ ᱚᱱᱠᱟ ᱫᱚ ᱵᱟᱞᱮ ᱪᱟᱥ ᱠᱟᱜᱼᱟ ᱟᱹᱛᱳ ᱠᱚᱨᱮᱱ ᱦᱚᱲ ᱫᱚᱠᱚ ᱪᱟᱥ ᱠᱮᱭᱟ ᱵᱟᱝ ᱮᱴᱟᱜ ᱦᱚᱲ ᱫᱚᱠᱚ ᱪᱟᱥ ᱜᱮᱭᱟ ᱟᱞᱮ ᱜᱮ ᱵᱟᱞᱮ ᱪᱟᱥ ᱠᱟᱜ-ᱟ
ᱚ ᱟᱪᱪᱷᱟ ᱟᱪᱪᱷᱟ ᱟᱫᱚ ᱱᱚᱜ ᱱᱚᱝᱠᱟ ᱡᱟᱹᱯᱩᱫ ᱫᱟᱜ ᱡᱟᱹᱯᱩᱫ ᱫᱤᱱ ᱫᱚ ᱢᱤᱫ ᱵᱮᱞᱟ ᱡᱚᱸᱰᱨᱟ ᱟᱛᱟ ᱥᱮ ᱜᱚᱢ ᱟᱛᱟ ᱡᱚᱢ ᱛᱮᱫᱚ ᱞᱟᱡ ᱫᱚ ᱵᱤᱜᱼᱟ ᱚᱱᱟ ᱛᱮᱜᱮ ᱫᱤᱱ ᱠᱟᱞ ᱠᱟ ᱪᱟᱵᱟ ᱤᱫᱤᱜ ᱟ ᱦᱳᱭ ᱦᱳᱭ ᱞᱚᱞᱚ ᱞᱚᱞᱚ ᱪᱟᱴᱠᱟᱢ ᱟᱛᱟ ᱜᱚᱫ ᱠᱮᱫᱼᱟ ᱟᱨᱮᱢ ᱡᱚᱢ ᱠᱮᱫᱟ ᱫᱤᱱ ᱛᱤᱱᱟᱹᱜ ᱪᱮᱦᱨᱟ ᱦᱳᱭ ᱟᱫᱚ ᱫᱟᱫᱟ ᱱᱚᱜᱼᱚᱭ ᱠᱟᱛᱷᱟ ᱫᱚ ᱱᱚᱝᱠᱟ ᱠᱟᱱᱟ ᱡᱮ ᱱᱚᱜᱼᱚᱭ ᱪᱟᱥᱵᱟᱥ ᱯᱮ ᱟᱨᱚᱢᱵᱷᱚᱭᱟᱥᱮ
ᱦᱳᱭ ᱦᱳᱭ
ᱛᱚᱠᱷᱚᱱ ᱱᱚᱸᱰᱮ ᱠᱷᱮᱛ ᱵᱟᱹᱫᱽ ᱨᱮ ᱦᱟᱹᱠᱩ ᱠᱚ ᱥᱮ ᱴᱚᱨᱚᱰᱟᱝ ᱠᱚᱫᱚ ᱪᱮᱫ ᱠᱟ ᱢᱟᱱᱮ ᱚᱰᱟᱣ ᱛᱟᱦᱮᱱᱟ ᱥᱮ ᱵᱟᱯᱮ ᱚᱰᱟᱣ ᱛᱟᱦᱮᱱᱟ
ᱦᱳᱭ ᱦᱳᱭ ᱚᱰᱟᱣ ᱫᱚ ᱦᱩᱭᱩᱜ ᱜᱮᱭᱟ ᱟᱫᱚ ᱱᱚᱜᱼᱚᱭ ᱱᱤᱭᱟᱹ ᱥᱮᱨᱢᱟ ᱫᱚ ᱚᱱᱠᱟ ᱫᱟᱜ ᱡᱟᱹᱲᱤ ᱵᱟᱝ ᱠᱷᱟᱹᱛᱤᱨ ᱛᱮ ᱦᱟᱹᱠᱩ ᱠᱚᱦᱚᱸ ᱦᱩᱭᱩᱜ ᱠᱟᱱᱟ ᱠᱚ ᱥᱮ ᱵᱟᱝ ᱦᱟᱜ
ᱦᱳᱭ ᱢᱟᱱᱮ ᱫᱟᱜ ᱡᱟᱹᱲᱤ ᱞᱮᱠᱷᱟᱡ ᱫᱚ ᱚᱱᱠᱟ ᱠᱷᱮᱛ ᱯᱩᱠᱷᱩᱨᱤ ᱯᱟᱭᱨᱟ ᱞᱮᱱᱠᱷᱟᱱᱡ ᱢᱟ ᱢᱟᱱᱮ ᱦᱟᱹᱠᱩ ᱠᱚ ᱩᱰᱩᱠᱚᱜᱼᱟ ᱥᱮ
ᱦᱳᱭ ᱦᱳᱭ
ᱦᱳᱭ ᱦᱳᱭ ᱟᱫᱚ ᱟᱞᱮ ᱥᱮᱫ ᱫᱚ ᱦᱟᱸᱜ ᱚᱱᱠᱟ ᱞᱮᱠᱟ ᱫᱚ ᱟᱹᱰᱤ ᱡᱟᱹᱥᱛᱤ ᱜᱮ ᱠᱷᱮᱛ ᱠᱷᱮᱛ ᱠᱚᱨᱮ ᱦᱟᱸᱜ ᱦᱟᱹᱠᱩ ᱫᱚᱠᱚ ᱧᱟᱢᱚᱜᱼᱟ
ᱟᱪᱪᱷᱟ
ᱦᱳᱭ ᱦᱮᱲᱦᱮᱫ ᱚᱠᱛᱚ ᱦᱚᱸ ᱟᱨ ᱚᱱᱠᱟ ᱫᱟᱜ ᱞᱮᱠᱷᱟᱡ ᱴᱚᱨᱚᱰᱟᱝ ᱠᱚᱞᱮ ᱚᱰᱟᱣ ᱞᱮᱠᱷᱟᱡ ᱢᱟ ᱟᱨᱦᱚᱸ ᱵᱟᱝ ᱯᱟᱹᱥᱤ ᱠᱚ ᱡᱟᱹᱞᱤᱜ ᱢᱟᱱᱮ ᱡᱟᱹᱯᱩᱫ ᱫᱤᱱ ᱫᱚ ᱢᱟᱱᱮ ᱟᱹᱛᱩ ᱨᱮᱱᱟᱜ ᱫᱚ ᱮᱴᱠᱮᱴᱚᱬᱮ ᱫᱚ ᱟ ᱦᱩᱭᱩᱜ ᱛᱟᱞᱮᱭᱟ ᱩᱱᱠᱩ ᱠᱷᱮᱛᱨᱮ ᱡᱟᱦᱟᱸ ᱴᱚᱨᱚᱰᱟᱝ ᱠᱚᱞᱮ ᱚᱰᱟᱣᱟ ᱥᱮᱞᱮ ᱥᱟᱵ ᱠᱚᱣᱟ ᱚᱱᱟ ᱛᱮᱜᱮ ᱦᱟᱸᱜ ᱥᱤᱧ ᱧᱤᱫᱟᱹ ᱫᱚ ᱚᱱᱟ ᱜᱮᱞᱮ ᱟᱹᱛᱩᱮᱫ ᱛᱟᱦᱮᱱ ᱟᱞᱮ ᱫᱚ
ᱛᱟᱦᱚᱞᱮ ᱜᱚᱝᱠᱮ ᱟᱯᱮ ᱥᱮᱱ ᱫᱚ ᱚᱱᱠᱟ ᱵᱤᱨ ᱠᱚᱫᱚ ᱚᱱᱠᱟ ᱦᱮᱱᱟᱜ ᱟᱥᱮ ᱵᱟᱝ
ᱦᱳ ᱵᱤᱨ ᱠᱚᱜᱮ ᱛᱚ ᱢᱮᱱᱟᱜ ᱠᱟᱫᱟ ᱜᱚᱴᱟ ᱫᱷᱟᱨᱮ ᱯᱟᱥᱮ ᱥᱮ ᱯᱩᱱ ᱯᱟᱦᱴᱟ ᱜᱮ ᱵᱤᱨ ᱛᱮᱜᱮ ᱞᱮ ᱮᱥᱮᱫ ᱠᱟᱱᱟ ᱦᱟᱸᱜ ᱟᱞᱮ ᱫᱚ
ᱢᱟᱱᱮ ᱟᱞᱮᱥᱮᱱ ᱫᱚ ᱚᱱᱠᱟ ᱵᱤᱨ ᱞᱟᱹᱭ ᱛᱮᱫᱚ ᱚᱱᱠᱟ ᱫᱚ ᱵᱟᱹᱱᱩᱜ ᱚ
ᱪᱮᱫᱟᱜ ᱫᱟᱫᱟ ᱚᱱᱠᱟ ᱫᱚᱢ ᱞᱟᱹᱭᱮᱫ
ᱵᱤᱨ ᱫᱚ ᱵᱤᱨ ᱫᱚ ᱢᱮᱱᱟᱜᱼᱟ ᱵᱤᱨ ᱫᱚ ᱢᱮᱱᱟᱜᱼᱟ ᱢᱮᱱᱠᱷᱟᱱ ᱣᱟᱜ ᱡᱮ ᱟᱹᱰᱤ ᱢᱟᱨᱟᱝ ᱛᱚᱸᱜᱮ ᱜᱮ ᱚᱱᱠᱟ ᱫᱚ ᱵᱟᱹᱱᱩᱜᱼᱟ
ᱦᱳᱭ ᱢᱟᱱᱮ ᱫᱟᱨᱮᱼ ᱱᱟᱹᱲᱤ ᱵᱟᱝ ᱛᱟᱦᱮᱱ ᱠᱷᱟᱡ ᱫᱚ ᱱᱚᱜᱼᱚᱭ ᱡᱮ ᱥᱟᱦᱮᱫ ᱠᱚᱛᱚ ᱠᱚᱥᱴᱚ ᱟᱹᱭᱠᱟᱹᱜᱼᱟ ᱫᱟᱜ ᱡᱟᱹᱲᱤ ᱦᱚᱸ ᱚᱱᱟ ᱠᱷᱟᱹᱛᱤᱨ ᱠᱚ ᱞᱟᱹᱭᱟ ᱵᱟᱝ ᱦᱩᱭᱩᱜᱼᱟ ᱥᱮ ᱪᱮᱫ
ᱦᱳᱭ ᱦᱳᱭ ᱟᱫᱚ ᱚᱱᱠᱟᱜᱮ ᱡᱟᱭᱜᱟ ᱠᱚ ᱵᱟᱝ ᱠᱷᱟᱹᱛᱤᱨ ᱛᱮ ᱚᱱᱠᱟ ᱵᱟᱜᱟᱱ ᱠᱚᱦᱚᱸ ᱵᱟᱹᱱᱩᱜᱼᱟ
ᱦᱳᱭ ᱦᱳᱭ ᱟᱞᱮ ᱥᱮᱫ ᱫᱚ ᱱᱚᱜᱼᱚᱭ ᱛᱚ ᱜᱚᱴᱟᱜ ᱜᱮ ᱵᱤᱨ ᱵᱩᱨᱩ ᱠᱚᱦᱚᱸ ᱢᱮᱱᱟᱜ ᱠᱟᱜᱼᱟ ᱟᱫᱚ ᱫᱟᱜ ᱡᱟᱹᱲᱤ ᱦᱚᱸ ᱚᱱᱠᱟ ᱜᱮ ᱚᱠᱛᱚ ᱱᱟᱹᱯᱤᱛ ᱦᱚᱭ ᱫᱟᱜ ᱫᱟᱲᱤ ᱜᱮᱭᱟ
ᱦᱳᱭ ᱦᱳᱭ
ᱮᱠᱷᱚᱱ ᱫᱚ ᱨᱤᱛᱩ ᱯᱟᱞᱴᱟ ᱯᱟᱞᱴᱟᱣ ᱥᱮ ᱠᱟᱞ ᱠᱚ ᱟᱹᱜᱩᱯᱷᱮᱨᱟᱣ ᱠᱟᱱᱟ ᱦᱟᱸᱜ ᱟᱫᱚ ᱚᱱᱠᱟ ᱜᱮ ᱳ ᱚᱱᱠᱟᱜᱮ ᱱᱚᱜᱼᱚᱭ ᱫᱟᱜ ᱡᱟᱹᱯᱩᱫ ᱠᱚᱦᱚᱸ ᱱᱟᱥᱮᱱᱟᱜ ᱫᱤᱨᱤ ᱠᱟᱛᱮ
ᱟᱪᱪᱷᱟ ᱦᱳᱭ ᱦᱳᱭ ᱛᱟᱦᱚᱞᱮ ᱚᱱᱠᱟ ᱟᱯᱮ ᱥᱮᱱ ᱫᱚ ᱪᱟᱥ ᱠᱟᱹᱢᱤ ᱨᱮᱫᱚ ᱱᱤᱛᱚᱜ ᱫᱚ ᱢᱟᱱᱮ ᱥᱤ ᱞᱟᱹᱜᱤᱫ ᱛᱮᱫᱚ ᱪᱮᱫ ᱠᱚ ᱰᱟᱝ ᱰᱟᱝᱨᱟ ᱛᱮᱜᱮ ᱯᱮ ᱥᱤᱭ ᱟ ᱥᱮ ᱴᱨᱟᱠᱴᱟᱨ ᱠᱚᱯᱮ ᱵᱮ ᱫ
ᱵᱟᱝ ᱵᱟᱝ ᱟᱞᱮ ᱥᱮᱫ ᱫᱚ ᱰᱟᱝᱨᱤ ᱫᱚ ᱟᱹᱰᱤ ᱡᱟᱹᱥᱛᱤ ᱜᱮ ᱢᱮᱱᱟᱜ ᱠᱟᱜ ᱠᱚᱣᱟ
ᱟᱹᱰᱤ ᱵᱷᱟᱜᱮ ᱟᱹᱰᱤ ᱵᱷᱟᱜᱮ
ᱟᱫᱚ ᱩᱱᱠᱩ ᱟᱛᱮᱜ ᱜᱮᱛᱚ ᱟᱵᱚ ᱫᱚ ᱥᱮᱫᱟᱭ ᱠᱷᱚᱡ ᱜᱮᱵᱚᱱ ᱪᱟᱥᱵᱟᱥ ᱟ ᱟᱫᱚ ᱚᱱᱠᱟ ᱞᱮᱠᱟ ᱟᱞᱮ ᱛᱚ ᱴᱟᱠᱴᱟᱨ ᱠᱚᱫᱚ ᱵᱟᱞᱮ ᱠᱩᱥᱤᱭᱟᱜᱼᱟ ᱥᱮ ᱴᱟᱠᱴᱟᱨ ᱠᱚᱫᱚ ᱠᱷᱚᱨᱪᱟ ᱯᱟᱟᱹᱛᱤ ᱵᱟᱹᱲᱛᱤ ᱞᱟᱜᱟᱜ ᱛᱮ ᱩᱱᱟᱹᱜ ᱛᱚ ᱵᱟᱞᱮ ᱫᱩᱲᱟᱹᱣᱟ ᱦᱟᱸᱜ ᱚᱱᱟ ᱠᱚᱫᱚ ᱢᱟᱱᱮ ᱚᱸᱠᱟ ᱞᱟᱹᱴᱩ ᱞᱟᱹᱴᱩ ᱠᱷᱮᱛ ᱡᱩᱫᱤ ᱛᱟᱦᱮᱱ ᱠᱷᱟᱡ ᱛᱚ ᱰᱟᱝᱨᱤ ᱠᱚᱠᱚ ᱥᱮ ᱠᱟᱰᱟ ᱠᱚ ᱞᱟᱸᱜᱟ ᱞᱮᱱᱠᱷᱟᱱᱡ ᱛᱚᱠᱷᱚᱱ ᱚᱱᱟ ᱫᱚ ᱦᱟᱸᱜ ᱞᱮ ᱧᱮᱞᱟ
ᱦᱳᱭ ᱦᱳᱭ ᱟᱫᱚ ᱮᱠᱷᱚᱱ ᱟᱞᱮ ᱥᱮᱱ ᱫᱚ ᱟᱞᱮ ᱥᱮᱱ ᱫᱚ ᱵᱟᱱᱟᱨ ᱜᱮ ᱮᱠᱷᱚᱱ ᱫᱚᱠᱚ ᱵᱮᱣᱦᱟᱨᱮᱫᱼᱟ ᱟᱫᱚ ᱟᱹᱰᱤ ᱡᱟᱭᱜᱟ ᱨᱮᱫᱚ ᱮᱠᱷᱚᱱ ᱫᱚ ᱰᱟᱝ ᱰᱟᱝᱨᱟ ᱠᱚᱦᱚᱸ ᱵᱟᱹᱱᱩᱜ ᱠᱚᱣᱟ ᱴᱨᱟᱠᱴᱟᱨ ᱛᱮᱜᱮ ᱠᱚ ᱥᱤᱫ ᱦᱚᱪᱚᱭᱼᱟ ᱴᱨᱟᱠᱴᱟᱨ ᱯᱟᱣᱟᱨ ᱴᱤᱞᱟᱹᱨ ᱠᱚᱜᱮᱠᱚ ᱵᱮᱣᱦᱟᱨᱮᱫᱼᱟ
ᱦᱳᱭ ᱦᱳᱭ ᱦᱳᱭ ᱮᱠᱟᱞ ᱮᱠᱟᱞ
ᱟᱨ
ᱦᱳᱭ ᱫᱟᱫᱟ ᱟᱫᱚ ᱟᱢᱫᱚ ᱚᱱᱮᱢ ᱞᱟᱹᱭ ᱠᱮᱫ ᱪᱟᱥᱵᱟᱥ ᱤᱫᱤ ᱠᱟ ᱠᱟᱛᱮᱫ ᱟᱫᱚ ᱟᱢ ᱫᱚᱼᱢ ᱵᱟᱰᱟᱭ ᱜᱮᱭᱟ ᱥᱮ ᱵᱟᱢ ᱵᱟᱰᱟᱭ
ᱵᱟᱝ ᱟᱫᱚ ᱟᱵᱚ ᱫᱚ ᱪᱟᱹᱥᱤ ᱦᱚᱲ ᱠᱟᱱᱟ ᱵᱚᱱ ᱪᱟᱥᱵᱟᱥ ᱵᱟᱝ ᱵᱟᱰᱟᱭ ᱞᱮᱠᱷᱟᱱ ᱦᱚᱸᱛᱚ ᱵᱟᱝ ᱜᱟᱱᱚᱜᱼᱟ ᱚᱱᱟ ᱫᱚ ᱥᱮᱬᱟ ᱛᱮ ᱞᱟᱹᱠᱛᱤ ᱠᱟᱱ ᱛᱟᱵᱚᱱ ᱜᱮᱭᱟ
ᱦᱳᱭ ᱦᱳᱭ ᱮᱠᱟᱞ ᱱᱟᱯᱟᱭ ᱠᱟᱛᱷᱟ ᱜᱮ ᱟᱫᱚ ᱟᱵᱚ ᱫᱚ ᱪᱟᱥ ᱟᱹᱫᱧ ᱜᱮᱛᱚ ᱵᱚᱱ ᱡᱚᱢᱟ ᱵᱟᱵᱚᱱ ᱪᱟᱥ ᱵᱟᱥ ᱞᱮᱠᱷᱟᱡ ᱛᱚ ᱚᱠᱟᱨᱮᱵᱚᱱ ᱧᱟᱢᱟ ᱚᱱᱟ ᱢᱟ ᱠᱟᱛᱷᱟ ᱠᱟᱱ ᱜᱮ ᱟᱫᱚ ᱟᱫᱚ ᱫᱟᱫᱟ ᱛᱤᱱᱟᱹᱜ ᱴᱟᱭ ᱠᱟᱹᱢᱤ ᱠᱚᱫᱚᱢ ᱥᱮᱬᱟ ᱟᱠᱟᱫᱟ
ᱠᱟᱹᱢᱤ ᱠᱚᱫᱚ ᱚᱱᱠᱟ ᱚᱲᱟᱜ ᱨᱮᱱᱟᱜ ᱠᱟᱹᱢᱤ ᱠᱚᱫᱚ ᱡᱚᱛᱚᱜᱮ ᱥᱮᱬᱟ ᱞᱮᱠᱟ ᱫᱚ ᱥᱮᱬᱟ ᱟᱠᱟᱫ ᱜᱤᱭᱟᱹᱧ ᱾
ᱟᱪᱪᱷᱟ ᱟᱹᱰᱤ ᱱᱟᱯᱟᱭ ᱱᱟᱯᱟᱭ ᱠᱟᱛᱷᱟᱢ ᱞᱟᱹᱭ ᱠᱮᱫ ᱫᱚ ᱫᱟᱫᱟ ᱟᱫᱚ ᱰᱟᱹᱟᱝᱨᱤ ᱠᱚᱫᱚ ᱜᱩᱯᱤ ᱠᱚᱫᱚᱢ ᱵᱟᱰᱟᱭᱟ ᱥᱮ ᱵᱟᱢ ᱵᱟᱰᱟᱭᱟ ᱾
ᱟᱫᱚ ᱱᱤᱛᱚᱜ ᱫᱚ ᱰᱟᱝᱨᱤ ᱠᱚᱫᱚ ᱚᱱᱠᱟ ᱫᱚ ᱵᱟᱹᱱᱩᱜ ᱠᱚᱣᱟ ᱾
ᱟᱪᱪᱷᱟ ᱫᱟᱫᱟ ᱱᱚᱣᱟ ᱫᱚ ᱟᱹᱰᱤ ᱠᱚᱥᱴᱚ ᱢᱟ ᱫᱤᱱ ᱫᱚ ᱾
ᱟᱫᱚ ᱠᱚᱥᱴᱚ ᱫᱚ ᱚᱱᱠᱟ ᱚᱲᱟᱜ ᱨᱮ ᱚᱱᱠᱟ ᱠᱟᱹᱢᱤ ᱦᱚᱲ ᱠᱚ ᱵᱟᱝ ᱠᱷᱟᱹᱛᱤᱨ ᱛᱮ ᱰᱟᱝᱨᱤ ᱠᱚᱦᱚᱸ ᱵᱟᱝ ᱫᱚᱦ ᱦᱩᱭ ᱠᱟᱱᱟ ᱾
ᱟᱫᱚ ᱫᱟᱫᱟ ᱱᱚᱜᱼᱚᱭ ᱡᱮ ᱜᱩᱨᱤᱡ ᱠᱚᱫᱚ ᱚᱠᱟ ᱨᱮᱯᱮ ᱧᱟᱢᱟ ᱚᱲᱟᱜ ᱠᱚ ᱯᱚᱛᱟᱣ ᱪᱷᱚᱛᱟᱣ ᱵᱟᱫᱚ ᱥᱮᱫ?
ᱟᱫᱚ ᱚᱱᱟ ᱚᱱᱟ ᱞᱟᱹᱜᱤᱫ ᱛᱮᱫᱚ ᱢᱤᱫᱴᱟᱝ ᱢᱮᱱᱟᱭᱟ ᱾
ᱟᱪᱪᱷᱟ ᱱᱤ ᱜᱟᱹᱭ ᱡᱟᱹᱱᱤᱡ ᱠᱷᱟᱱᱡ ᱮᱢᱟᱭ ᱛᱟᱯᱮᱭᱟ ᱟᱨ ᱡᱟᱹᱱᱤᱡ ᱠᱷᱟᱡ ᱛᱚᱣᱟ ᱫᱟ ᱫᱚᱢᱮᱢ ᱠᱩᱥᱤᱭᱟᱜ ᱞᱮᱠᱟᱧ ᱟᱹᱭᱠᱟᱹᱣ ᱮᱫᱟ
ᱟᱫᱚ ᱦᱳᱭᱛᱚ ᱟᱫᱚ ᱠᱩᱥᱤᱭᱟᱜ ᱦᱩᱭᱩᱜ ᱜᱮᱭᱟ ᱾
ᱦᱳᱭ ᱟᱫᱚ ᱛᱚᱣᱟ ᱫᱟᱫᱟ ᱧᱩ ᱠᱟᱛᱮᱫ ᱫᱚ ᱢᱟ ᱦᱚᱲᱢᱚ ᱠᱚᱫᱚ ᱟᱹᱨᱩ ᱯᱷᱮᱨᱟᱣ ᱟᱠᱟᱱ ᱛᱟᱢᱟ ᱥᱮ ᱵᱟᱝ?
ᱟᱫᱚ ᱟᱨᱩ ᱯᱷᱮᱨᱟ ᱞᱟᱹᱭ ᱛᱮᱫᱚ ᱪᱮᱫ ᱟᱫᱚ ᱚᱱᱠᱟ ᱫᱚ ᱵᱟᱝ ᱧᱩᱭ ᱦᱩᱭᱩᱜ ᱛᱟᱦᱮᱸᱱᱟ ᱛᱚ ᱫᱤᱱᱟᱹᱢ ᱫᱚ᱾ ᱚᱱᱠᱟ ᱫᱚ ᱵᱟᱹᱧ ᱠᱩᱥᱤᱭᱟᱜᱼᱟ ᱡᱮ ᱫᱤᱱᱟᱹᱢ ᱜᱮ ᱧᱩ ᱾ ᱚᱱᱠᱟ ᱫᱚ ᱵᱟᱝ ᱡᱟᱦᱟᱸ ᱛᱤᱥ ᱠᱚᱨᱮᱧ ᱧᱩᱭᱟ ᱤᱧ ᱫᱚ ᱾
ᱫᱟᱫᱟ ᱟᱞᱮᱨᱮ ᱨᱮᱱ ᱫᱚ ᱜᱟᱹᱭ ᱠᱚ ᱵᱟᱹᱱᱩᱜ ᱠᱚᱛᱟᱞᱮᱭᱟ ᱥᱮ ᱟᱫᱚ ᱤᱧᱫᱚ ᱫᱚᱢᱮᱜᱮ ᱛᱳᱣᱟ ᱧᱩ ᱠᱚᱫᱚᱧ ᱠᱩᱥᱤᱭᱟ-ᱟ ᱠᱩᱥᱤᱭᱟᱜᱼᱟ ᱾ ᱥᱮᱛᱟᱜ ᱟᱹᱭᱩᱵ ᱦᱚᱸ ᱝᱠᱟ ᱾ ᱢᱟᱱᱮ ᱦᱚᱲ ᱠᱚ ᱡᱩᱫᱤ ᱠᱚ ᱤᱢᱟᱹᱧ ᱠᱷᱟᱡ ᱫᱚ ᱱᱟᱯᱟᱭ ᱠᱟᱛᱷᱟ ᱟᱫᱚ ᱵᱟᱠᱷᱟᱟᱱ ᱫᱚ ᱠᱤᱨᱤᱧ ᱦᱟᱛᱟᱣ ᱦᱩᱭᱩᱜᱼᱟ ᱾
ᱦᱳᱭ ᱦᱳᱭ ᱾
ᱦᱳᱭ ᱫᱟᱫᱟ ᱢᱤᱫᱴᱟᱝ ᱜᱮᱛᱟᱯᱮᱭᱟ ᱟᱯᱮ ᱨᱮᱱ ᱫᱚ ᱜᱟᱹᱭ ᱫᱚ?
ᱦᱳᱭ ᱢᱤᱫᱴᱟᱝ ᱜᱮ ᱟᱨ ᱩᱱᱤ ᱢᱤᱫᱴᱟᱝ ᱢᱤᱦᱩ ᱢᱮᱱᱟᱭᱟ ᱾
ᱟᱪᱪᱷᱟ ᱟᱪᱪᱷᱟ ᱛᱚ ᱥᱟᱲ ᱠᱚ ᱫᱚ ᱯᱮ ᱟᱹᱥᱩᱞ ᱟᱠᱟᱫ ᱠᱚᱣᱟ ᱥᱮ ᱵᱟᱝ?
ᱵᱟᱝ ᱵᱟᱝ ᱾
ᱟᱫᱚ ᱫᱟᱫᱟ ᱵᱟᱝ ᱠᱷᱟᱡ ᱫᱚ ᱯᱚᱨᱟᱠ ᱨᱱᱡᱚᱱ ᱠᱚᱫᱚ ᱪᱤᱠᱟᱹ ᱞᱮᱠᱟᱛᱮ ᱦᱩᱭᱩᱜᱼᱟ?
ᱟᱫᱚ ᱚᱱᱟ ᱫᱚ ᱦᱮᱱᱟᱜ ᱠᱚᱣᱟ ᱾
ᱚ ᱮᱴᱟᱜ ᱦᱚᱲ ᱠᱚᱨᱮ ᱵᱟᱝ ᱾ ᱦᱳᱭ ᱦᱳᱭ ᱚᱱᱟ ᱨᱮᱜᱮ ᱡᱟᱹᱱᱤᱡ ᱠᱷᱟᱱ ᱫᱚ ᱢᱤᱦᱩ ᱢᱮᱨᱚᱢ ᱠᱚᱢ ᱞᱟᱹᱭᱮᱜᱼᱟ ᱥᱮ ᱾
ᱦᱳᱭ ᱦᱳᱭ ᱾
ᱤᱧ ᱫᱩᱧ ᱦᱟᱦᱟᱲᱟ ᱩᱛᱟᱹᱨᱚᱜ ᱠᱟᱱᱟ ᱾
ᱟᱫᱚ ᱚᱱᱠᱟᱱᱟᱜ ᱫᱚ ᱦᱟᱦᱟᱲᱟᱜ ᱞᱮᱠᱟᱱᱟᱜ ᱫᱚ ᱵᱟᱝ ᱵᱟᱝ ᱠᱟᱱᱟ ᱾ ᱚᱱᱟ ᱫᱚᱠᱚ ᱛᱟᱦᱮᱸᱱ ᱜᱮᱭᱟ ᱵᱟᱝᱠᱷᱟᱱ ᱫᱚ ᱪᱤᱠᱟᱹᱛᱮ ᱦᱩᱭᱩᱜᱼᱟ ᱾
ᱦᱳᱭ ᱦᱳᱭ ᱠᱟᱞ ᱮᱠᱫᱚᱢ ᱥᱟᱹᱨᱤ ᱠᱟᱛᱷᱟ ᱠᱟᱱ ᱜᱮᱭᱟ ᱾ ᱫᱟᱫᱟ ᱟᱢ ᱫᱚ ᱜᱟᱹᱭᱫᱚᱢ ᱜᱩᱯᱤᱭᱟ ᱥᱮ ᱵᱟᱝ?
ᱪᱮᱫ ᱮᱢ ᱞᱟᱹᱭᱮᱜᱼᱟ?
ᱢᱮᱱᱫᱟᱹᱧ ᱟᱢᱫᱚ ᱜᱟᱹᱭ ᱫᱚ ᱚᱠᱚᱭᱧ ᱧᱮᱞᱮᱫ ᱛᱟᱦᱮᱸᱱᱟ ᱜᱩᱯᱤ?
ᱩᱱᱤ ᱫᱚ ᱚᱱᱠᱟ ᱯᱟᱞᱥᱟ ᱛᱮᱜᱮ ᱡᱟᱦᱟᱸ ᱜᱩᱯᱤᱭᱟᱹ ᱠᱚ ᱩᱱᱠᱩ ᱜᱮ ᱜᱩᱯᱤ ᱜᱩᱯᱤᱭᱮ ᱛᱟᱦᱮᱸ ᱠᱚ ᱾
ᱦᱮᱸ ᱫᱟᱫᱟ ᱟᱫᱚ ᱠᱟᱛᱷᱟ ᱫᱚ ᱱᱚᱝᱠᱟ ᱠᱟᱱᱟ ᱡᱮ ᱟᱹᱰᱤ ᱜᱷᱟᱹᱲᱤᱡ ᱞᱟᱝ ᱨᱚᱯᱚᱲ ᱱᱟ ᱥᱮ ᱟᱫᱚ ᱚᱠᱛᱚ ᱠᱚᱦᱚᱸ ᱴᱤᱯᱤᱡ ᱠᱚᱦᱚᱸ ᱛᱚ ᱵᱟᱭ ᱛᱟᱸᱜᱤᱭᱟ ᱟᱹᱰᱤ ᱫᱟᱢᱟᱱᱟᱜ ᱟ ᱜᱮ
ᱢᱟ ᱛᱟᱦᱞᱮ ᱫᱟᱫᱟ ᱛᱮᱦᱮᱧ ᱫᱚ ᱱᱤᱝᱠᱟ ᱜᱮᱞᱟᱝ ᱨᱚᱯᱚᱲᱟ ᱾